ᱦᱮᱞᱳ ᱜᱚᱢᱠᱮ ᱦᱮᱸ ᱡᱚᱦᱟᱨ ᱜᱚᱢᱠᱮ
ᱦᱮᱸ ᱟᱸᱡᱚᱢᱚᱜ ᱠᱟᱱᱟ ᱟᱢ ᱟᱸᱡᱚᱢ ᱫᱟᱢ ᱟᱪᱪᱷᱟ ᱫᱤᱭᱮ ᱥᱟᱹᱜᱩᱱ ᱧᱤᱫᱟᱹ
ᱦᱮᱸ ᱥᱟᱹᱜᱩᱱ ᱧᱤᱫᱟᱹ
ᱦᱩᱸ ᱥᱟᱶᱛᱮ ᱥᱟᱹᱜᱩᱱ ᱟᱢᱵᱟᱵᱚᱛᱤ ᱦᱮ ᱞᱮᱴᱮᱱ ᱨᱮᱦᱚᱸ ᱟᱨᱠᱤ
ᱟᱪᱪ
ᱦᱮᱸ ᱟᱨ ᱫᱤᱭᱮ ᱯᱚᱨ ᱛᱟᱦᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱱᱚᱜ ᱚᱭ ᱚᱲᱟᱜ ᱠᱚᱨᱮᱜ ᱜᱮ ᱛᱮᱦᱤᱧ ᱫᱚ ᱟᱢᱵᱟᱵᱚᱛᱤ ᱫᱚ ᱠᱟᱱᱴᱷᱟᱲ ᱠᱚ ᱡᱚᱢ ᱵᱟᱲᱟ ᱦᱩᱭ ᱠᱟᱱᱟ ᱱᱚᱜᱼᱚᱭ ᱚᱲᱟᱜ ᱠᱚᱨᱮᱜ ᱜᱮ ᱛᱮᱦᱮᱧ ᱫᱚ
ᱚᱲᱟᱜ ᱠᱚᱨᱮ ᱜᱮ ᱵᱟᱝ
ᱦᱮᱸ ᱟᱨ ᱟᱢᱵᱟ ᱟᱢᱵᱟᱵᱚᱛᱤ ᱚᱱᱛᱮ ᱠᱚ ᱢᱟᱱᱟᱣ ᱜᱮᱭᱟ ᱥᱮ ᱵᱟᱝ?
ᱦᱮᱸ ᱟᱢᱵᱟᱵᱚᱛᱤ ᱫᱚ ᱱᱤᱛ ᱠᱷᱚᱱᱟᱜ ᱫᱚ ᱵᱟᱝ ᱥᱮ ᱟᱹᱰᱤ ᱥᱮᱫᱟᱭ ᱠᱷᱚᱱᱟᱜ ᱥᱟᱱᱟᱢ ᱦᱚᱲᱜ ᱜᱮ ᱡᱟᱹᱱᱤᱡ ᱵᱚᱱ ᱢᱟᱱᱟᱣᱟ ᱥᱟᱱᱟᱢ ᱥᱟᱱᱛᱟᱲ ᱠᱚᱜᱮ ᱟᱫᱚ ᱦᱚᱭᱛᱚ ᱮᱠᱴᱩᱠᱩ ᱵᱷᱮᱜᱟᱨ ᱵᱷᱮᱜᱟᱨ ᱥᱮ ᱟᱞᱟᱫᱟ ᱟᱞᱟᱫᱟ ᱵᱚᱱ ᱢᱟᱱᱟᱣᱟ ᱡᱟᱹᱱᱤᱡ ᱠᱷᱟᱱ ᱫᱚ ᱦᱮᱸ ᱥᱮ ᱵᱟᱝ ᱦᱮᱸ ᱟᱫᱚ ᱟᱯᱮᱥᱮᱫ ᱪᱮᱫ ᱞᱮᱠᱟ ᱱᱟᱥᱮᱱᱟᱜ ᱞᱟᱹᱭ ᱥᱚᱫᱚᱨ ᱛᱟᱞᱟᱝ ᱢᱮ?
ᱦᱮᱸ ᱟᱞᱮ ᱥᱮᱫ ᱦᱚᱸ ᱱᱚᱝᱠᱟ ᱜᱮ ᱛᱮᱦᱮᱧ ᱞᱮᱠᱟᱱ ᱫᱤᱱ ᱨᱮᱠᱚ ᱢᱟᱱᱟᱣᱟ᱾
ᱦᱮᱸ ᱟᱪᱪᱷᱟ ᱟᱨ ᱪᱮᱫ ᱠᱚ ᱪᱮᱫ ᱞᱮᱠᱟ ᱪᱮᱫ ᱠᱚ ᱠᱟᱹᱢᱤ ᱦᱚᱨᱟ ᱠᱚ ᱥᱮ ᱪᱮᱫ ᱞᱮᱠᱟ
ᱦᱮᱸ
ᱱᱚᱜᱼᱚᱭ ᱡᱮᱢᱚᱱ ᱟᱞᱮ ᱥᱮᱱ ᱫᱚ ᱥᱮᱛᱟᱜ ᱨᱮᱫᱚ ᱡᱮᱢᱚᱱ ᱱᱟᱥᱛᱟ ᱫᱚ ᱛᱮᱦᱮᱧᱟᱜ ᱱᱟᱥᱛᱟ ᱫᱚ ᱦᱩᱭᱩᱜ ᱠᱟᱱᱟ ᱠᱷᱟᱹᱡᱟᱹᱲᱤ ᱠᱟᱱᱴᱷᱟᱲ ᱩᱞ ᱵᱤᱞᱤ ᱦᱮᱸ ᱥᱮ ᱟᱨ ᱫᱤᱭᱮ ᱦᱮᱸ, ᱚᱱᱠᱟ ᱠᱟᱛᱮᱜ ᱜᱮ ᱤᱫᱤᱭᱮᱢ ᱟᱫᱚ ᱱᱚᱝᱠᱟᱜᱮ ᱵᱟᱡᱟᱣ ᱫᱚᱥ ᱵᱟᱡᱟᱜ ᱚᱠᱛᱚ ᱫᱚ ᱟᱫᱚ ᱢᱤᱫᱴᱮᱱ ᱱᱚᱝᱠᱟ ᱜᱮ ᱟᱞᱮ ᱯᱟᱥᱮ ᱨᱮᱜᱮ ᱢᱤᱫᱴᱟᱝ ᱯᱟᱛᱟ ᱦᱩᱭᱩᱜᱼᱟ
ᱦᱩᱸ
ᱦᱮᱸᱥᱮ ᱟᱫᱚ ᱛᱟᱦᱞᱮ ᱩᱱ ᱢᱟ ᱥᱟᱱᱟᱢ ᱦᱚᱲ ᱜᱮ ᱟᱫᱚ ᱚᱱᱟ ᱠᱚ ᱡᱚᱢ ᱵᱟᱲᱟ ᱠᱟᱛᱮᱫ ᱠᱚᱲᱟ ᱦᱚᱯᱚᱱ ᱠᱚᱫᱚ ᱵᱟᱲᱟᱭ ᱜᱮᱭᱟᱢ ᱥᱮ ᱱᱟᱥ ᱥᱮᱱᱟᱜ ᱫᱟᱲᱟ ᱵᱟᱲᱟᱭ ᱪᱟᱞᱟᱣ ᱦᱩᱭᱮᱱ ᱜᱮ
ᱦᱮᱸ ᱦᱮᱸ
ᱚᱱᱠᱟ ᱯᱩᱡᱟᱹ ᱯᱟᱥᱟ ᱦᱩᱭᱩᱜᱼᱟ ᱫᱤᱭᱮ ᱯᱚᱨ ᱚᱸᱰᱮ ᱠᱷᱚᱱ ᱜᱮ ᱟᱫᱚ ᱟᱵᱚᱣᱟᱜ ᱢᱟᱱᱮ ᱟᱹᱭᱩᱵ ᱞᱟᱹᱜᱤᱫ ᱥᱟᱯᱟᱵ ᱡᱟᱦᱟᱸ ᱫᱚᱠᱚ ᱢᱮᱛᱟᱜ ᱡᱤᱞ ᱦᱮᱸ ᱥᱮ
ᱦᱩᱸ ᱦᱩᱸ ᱦᱩᱸ
ᱚᱸᱰᱮ ᱫᱚ ᱟᱫᱚ ᱚᱸᱰᱮ ᱠᱷᱚᱱᱜ ᱜᱮ ᱢᱟᱱᱮ ᱚᱱᱟ ᱯᱟᱛᱟ ᱴᱟᱺᱰᱤ ᱠᱷᱚᱱ ᱜᱮ ᱡᱚᱛᱚ ᱦᱚᱲ ᱟᱫᱚ ᱡᱟᱦᱟᱸᱭ ᱡᱟᱦᱟᱸ ᱞᱮᱠᱟᱱ ᱡᱤᱞ ᱡᱟᱦᱟᱸ ᱫᱚ ᱚᱠᱚᱭ ᱫᱚ ᱢᱮᱨᱚᱢ ᱡᱤᱞ, ᱚᱠᱚᱭ ᱫᱚ ᱥᱩᱠᱨᱤ ᱡᱤᱞ ᱦᱮᱸᱥᱮ ᱚᱠᱚᱭ ᱫᱚ ᱵᱷᱮᱲᱟ ᱡᱤᱞ ᱚᱝᱠᱟ ᱡᱚᱛᱚ ᱦᱚᱲᱟᱜ ᱟᱹᱜᱩ ᱦᱩᱭᱮᱱ ᱜᱮ ᱟᱫᱚ ᱫᱤᱭᱮᱯᱚᱨ ᱛᱟᱦᱞᱮ ᱟᱢᱵᱟᱵᱚᱛᱤ ᱨᱮᱫᱚ ᱪᱮᱫ ᱡᱤᱞ ᱠᱚ ᱠᱚᱨᱟᱣ ᱦᱩᱭ ᱞᱮᱱᱟ
ᱦᱮᱸ ᱟᱢᱵᱟᱵᱚᱛᱤ ᱨᱮ ᱚᱲᱟᱜ ᱨᱮᱫᱚ ᱥᱩᱠᱨᱤ ᱡᱤᱞ ᱦᱩᱭ ᱞᱮᱱᱟ ᱛᱮᱦᱮᱧ ᱫᱚ᱾
ᱦᱮᱸ, ᱟᱪᱪᱷᱟ᱾ ᱟᱫᱚ ᱫᱤᱭᱮ ᱯᱚᱨ ᱛᱟᱦᱞᱮ ᱪᱮᱫ ᱞᱮᱠᱟ ᱛᱤᱱᱟᱹᱜ ᱜᱟᱱ ᱪᱮᱫᱠᱟ ᱫᱟᱢ ᱠᱚ ᱟᱯᱮ ᱥᱮᱱ ᱫᱚ ᱥᱩᱠᱨᱤ ᱡᱤᱞ ᱨᱮᱱᱟᱜ ᱫᱚ ᱮᱠᱷᱚᱱ ᱫᱚ?
ᱟᱞᱮᱥᱮᱫ ᱥᱩᱠᱨᱤ ᱡᱤᱞ ᱫᱚ ᱟᱞᱮᱥᱮᱫ ᱫᱚ ᱟᱹᱲᱟᱹᱭᱥᱚ ᱴᱟᱠᱟ ᱠᱟᱛᱮᱫ ᱠᱤᱡᱤ᱾ ᱟᱫᱚ ᱚᱱᱛᱮ ᱪᱮᱫ ᱞᱮᱠᱟ ᱦᱳᱭ ᱚᱱᱛᱮ ᱪᱮᱫ ᱞᱮᱠᱟ?
ᱟᱞᱮ ᱥᱮᱱ ᱫᱚ ᱮᱠᱷᱚᱱ ᱫᱩᱥᱚ ᱛᱤᱨᱤᱥ᱾ ᱦᱮᱸ ᱮᱠᱷᱚᱱ ᱫᱚ ᱫᱩᱥᱚ ᱛᱤᱨᱤᱥ, ᱮᱸᱻ ᱚᱯᱮᱥᱮᱱ ᱠᱷᱚᱱ ᱫᱚ ᱛᱟᱦᱞᱮ ᱮᱠᱴᱩ ᱟᱞᱮ ᱥᱮᱱ ᱫᱚ ᱠᱚᱢ ᱧᱚᱜ ᱜᱮᱭᱟ
ᱦᱳᱭ ᱦᱳᱭ
ᱦᱩᱸ ᱦᱩᱸ ᱦᱩᱸ
ᱛᱟᱦᱞᱮ ᱮᱸᱜ ᱚᱲᱟᱜ ᱥᱮᱫ ᱫᱚ ᱪᱮᱫ ᱡᱤᱞ ᱦᱩᱭ ᱞᱮᱱᱟ ᱛᱮᱦᱮᱧ ᱫᱚ ᱚᱱᱛᱮ ᱟᱢ ᱥᱮᱫ?
ᱦᱮᱸ ᱱᱚᱱᱛᱮ ᱦᱚᱸ ᱚᱱᱟ ᱥᱩᱠᱨᱤ ᱡᱤᱞ ᱜᱮ ᱚᱱᱟᱜᱮ ᱯᱤᱴᱷᱟᱹ ᱵᱟᱲᱟ᱾ ᱠᱟᱛᱮᱜ ᱚᱱᱟᱜᱮ ᱵᱷᱟᱹᱡᱤ ᱵᱟᱲᱟ ᱠᱟᱛᱮᱜ ᱡᱚᱢ ᱵᱟᱲᱟ ᱦᱩᱭᱱᱟ ᱟᱨᱠᱤ᱾ ᱛᱤᱦᱤᱧ ᱫᱚᱥᱮ ᱞᱟᱹᱭᱟᱠᱚ ᱥᱮ ᱪᱮᱫ ᱛᱤᱦᱤᱧ ᱫᱚ ᱟᱢᱵᱟᱵᱛᱤᱤ ᱨᱮᱫᱚ ᱯᱤᱴᱷᱟᱹ ᱠᱟᱛᱮᱫ ᱠᱚ ᱡᱚᱢᱟ᱾ ᱟᱫᱚ ᱚᱱᱟᱜᱮ ᱛᱤᱦᱤᱧ ᱫᱚ ᱯᱟᱛᱲᱟ ᱯᱤᱴᱷᱟᱹ ᱟᱫᱚ ᱟᱯᱮᱥᱮᱱ ᱫᱚ ᱪᱮᱫ ᱠᱚᱠᱚ ᱢᱮᱛᱟᱜᱼᱟ ᱯᱟᱛᱲᱟ ᱯᱤᱴᱷᱟᱹ? ᱯᱟᱛᱲᱟ ᱯᱤᱴᱷᱟᱹ ᱜᱮᱥᱮ ᱪᱮᱫ ᱠᱚ ᱞᱟᱹᱭᱟ?
ᱦᱳᱭ ᱟᱞᱮ ᱦᱚᱸ ᱯᱟᱛᱲᱟ ᱯᱤᱴᱷᱟ. ᱜᱮᱠᱚ ᱢᱮᱱ
ᱟᱪᱪᱷᱟ ᱦᱮᱸ ᱟᱫᱚ ᱱᱤᱭᱟᱹ ᱟᱢᱵᱟᱵᱚᱛᱤ ᱡᱚᱢ ᱨᱮᱱᱟᱜ ᱢᱟᱱᱮ ᱢᱩᱞ ᱩᱫᱽᱫᱮᱥᱥᱚ ᱫᱚ ᱪᱮᱫ ᱢᱟᱱᱮ ᱡᱟᱸᱦᱟᱱᱟᱜ ᱢᱟᱱᱮ ᱢᱮᱱᱟᱜ ᱛᱟᱵᱚᱱᱟ ᱟᱵᱚ ᱥᱟᱱᱛᱟᱲ ᱥᱚᱢᱟᱡᱽ ᱨᱮ ᱱᱟᱥᱮᱱᱟᱜ ᱡᱩᱫᱤ ᱞᱟᱹᱭ ᱛᱟᱞᱟᱝ ᱢᱮᱥᱮ ᱡᱩᱫᱤᱢ ᱵᱟᱲᱟᱭ ᱠᱷᱟᱱ
ᱵᱟ, ᱚᱱᱟ ᱥᱚᱢᱵᱚᱱᱫᱷᱮ ᱫᱚ ᱩᱱᱟᱹᱜ ᱫᱚ ᱵᱟᱲᱟᱭ ᱵᱟᱹᱱᱩᱜᱼᱟ᱾
ᱟᱪᱪᱷᱟ ᱦᱮᱸ ᱟᱫᱚ ᱥᱮᱱᱥ ᱦᱚᱲ ᱦᱚᱸ ᱢᱟᱱᱮ ᱵᱟᱲᱟᱭ ᱢᱟᱱᱮ ᱦᱮᱸ ᱢᱟᱱᱮ ᱡᱟᱦᱟᱸ ᱫᱚ ᱥᱮᱫᱟᱭ ᱦᱟᱯᱲᱟᱢ ᱠᱚᱠᱚ ᱞᱟᱹᱭᱮᱫ ᱛᱟᱦᱮᱱᱟ ᱦᱟᱲᱟᱢ ᱠᱚ ᱱᱤᱛ ᱫᱚ ᱢᱤᱫᱴᱟᱝ ᱡᱚᱢ ᱫᱟᱲᱮ ᱥᱮ ᱡᱚᱢ ᱢᱮᱞᱟ ᱞᱮᱠᱟ ᱢᱤᱫᱴᱟᱝ ᱤᱭᱟᱹ ᱦᱮᱸᱥᱮ ᱞᱟᱦᱟ ᱥᱟᱵ ᱥᱮᱫᱟᱭ ᱥᱮᱫ ᱫᱚ ᱟᱹᱰᱤ ᱡᱳᱨ ᱜᱮ ᱫᱟᱜ ᱮᱫ ᱛᱟᱦᱮᱱᱟ ᱥᱮ ᱦᱮᱸ ᱥᱮ, ᱟᱫᱚ ᱠᱚ ᱞᱟᱹᱭᱮᱫ ᱛᱟᱦᱮᱱᱟ ᱡᱮ ᱛᱟᱦᱞᱮ ᱟᱢᱵᱟᱵᱛᱤ ᱫᱚ ᱢᱤᱫᱴᱟᱝ ᱱᱚᱝᱠᱟ ᱧᱩᱢᱟᱜ ᱛᱟᱦᱞᱮ ᱠᱷᱟᱡ ᱫᱚ ᱡᱚᱢ ᱫᱟᱲᱮᱜ-ᱟ ᱵᱚᱱ ᱪᱟᱥ ᱠᱟᱹᱢᱤ ᱨᱮ ᱟᱬᱜᱚ ᱞᱟᱜᱟᱜᱼᱟ ᱥᱮ ᱛᱟᱦᱞᱮ ᱵᱷᱟᱞᱤ ᱢᱚᱱᱫᱚ ᱵᱚᱱ ᱡᱚᱢᱟ᱾ ᱵᱷᱟᱞᱤ ᱢᱚᱱᱫᱚ ᱡᱚᱢ ᱠᱟᱛᱮ ᱡᱚᱢ ᱠᱮᱴᱮᱡᱚᱜᱼᱟ ᱵᱚᱱ ᱥᱮ ᱡᱚᱢ ᱫᱟᱲᱮᱜ-ᱟ ᱵᱚᱱ᱾ ᱟᱨᱠᱤ ᱪᱟᱥ ᱠᱟᱹᱢᱤ ᱨᱮ ᱪᱷᱩᱴᱟᱹᱣ ᱞᱮᱱᱠᱷᱟ ᱵᱟᱠᱷᱟᱡ ᱫᱚ ᱵᱷᱟᱹᱜᱤ ᱢᱚᱱᱫᱚ ᱫᱚ ᱥᱟᱱᱛᱟᱲ ᱦᱚᱯᱚᱱ ᱫᱚ ᱡᱟᱹᱱᱤᱡ ᱵᱟᱵᱚᱱ ᱡᱚᱢᱟ ᱩᱱᱟᱹᱜ ᱡᱤᱞ ᱫᱚ ᱦᱮᱸ ᱥᱮ ᱵᱟᱝ?
ᱦᱩᱸ ᱦᱩᱸ
ᱡᱟᱦᱟᱸᱭ ᱡᱩᱫᱤ ᱪᱟᱥ ᱠᱟᱹᱢᱤ ᱨᱮᱵᱚᱱ ᱪᱷᱩᱴᱟᱹᱜᱼᱟ ᱛᱟᱦᱞᱮ ᱠᱷᱟᱡ ᱫᱚ ᱦᱟᱸᱜ ᱡᱚᱢ ᱠᱚᱨᱮᱱᱟᱜ ᱚᱱᱠᱟ ᱫᱚ ᱵᱷᱟᱜᱤ ᱴᱟᱭᱤᱢ ᱫᱚᱵᱚᱱ ᱧᱟᱢᱟ ᱥᱮ ᱥᱮᱛᱟᱜ ᱨᱮᱵᱚᱱ ᱪᱟᱞᱟᱜᱼᱟ ᱥᱮᱭ ᱛᱤᱠᱤᱱ ᱵᱮᱲᱟ ᱟᱨ ᱟᱹᱭᱩᱵ ᱵᱮᱲᱟᱵᱚᱱ ᱦᱤᱡᱩᱜᱼᱟ ᱦᱮᱸᱥᱮ ᱡᱚᱢ ᱨᱮᱱᱟᱜ ᱴᱟᱭᱤᱢ ᱵᱟᱵᱚᱱ ᱧᱟᱢᱟ᱾ ᱟᱫᱚ ᱚᱱᱠᱟ ᱜᱮ ᱠᱚ ᱞᱟᱹᱭᱮᱫ ᱛᱟᱦᱮᱱᱟ ᱡᱮ ᱛᱟᱦᱚᱞᱮ ᱠᱷᱟᱱ ᱫᱚ ᱮ ᱱᱚᱝᱠᱟ ᱱᱤᱭᱟᱹ ᱨᱮᱜᱮ ᱡᱚᱢ ᱫᱟᱲᱮ ᱠᱟᱛᱮᱫ ᱟᱫᱚ ᱜᱟᱯᱟ ᱢᱮᱭᱟᱝ ᱠᱷᱚᱱᱜᱮ ᱪᱟᱥ ᱠᱟᱹᱢᱤ ᱨᱮᱵᱚᱱ ᱪᱷᱩᱴᱟᱹᱜᱼᱟ ᱾ ᱚᱱᱟ ᱠᱷᱟᱹᱛᱤᱨ ᱛᱮ ᱡᱚᱢ ᱱᱤᱭ ᱫᱚ
ᱟᱪᱪᱷᱟ ᱟᱪᱪᱷᱟ
ᱟᱫᱚ ᱱᱚᱜᱼᱚᱭ ᱢᱟ ᱟᱢᱵᱟᱢᱚᱛᱤ ᱢᱟ ᱧᱮᱞ ᱧᱮᱞ ᱛᱮᱜᱮ ᱵᱚᱱ ᱯᱟᱨᱚᱢ ᱠᱮᱫᱼᱟ ᱦᱮᱸ ᱥᱮ ᱵᱟᱝ
ᱦᱳᱭ ᱦᱳᱭ
ᱦᱮᱸ ᱟᱫᱚ ᱫᱤᱭᱮ ᱯᱚᱨ ᱛᱟᱦᱚᱞᱮ ᱱᱚᱣᱟ ᱯᱚᱨ ᱫᱚ ᱪᱟᱥ ᱠᱟᱹᱢᱤᱨᱮ ᱪᱷᱩᱴᱟᱹ ᱞᱟᱹᱜᱤᱫ ᱪᱮᱫ ᱞᱮᱠᱟ ᱛᱤᱱᱟᱹᱜ ᱜᱟᱱ ᱵᱮᱵᱚᱥᱛᱷᱟ ᱠᱚ ᱦᱟᱛᱟᱣ ᱦᱩᱭ ᱠᱟᱱᱟ ᱥᱮ ᱛᱤᱱᱟᱹᱜ ᱜᱟᱱ ᱵᱚᱱ ᱮᱨᱟ ᱯᱷᱳᱱ ᱠᱟᱫᱟ ᱥᱮ ᱪᱮᱫ ᱞᱮᱠᱟ ᱵᱚᱱ ᱞᱟᱹᱭᱟ?
ᱮᱨ ᱫᱚ ᱛᱚᱞᱟ ᱮᱨ ᱫᱚ ᱦᱩᱭ ᱠᱟᱱᱟ ᱮᱠᱷᱚᱱᱳ ᱛᱚᱞᱟ ᱫᱚ ᱱᱚᱜᱼᱚᱭ ᱦᱩᱰᱤᱧ ᱜᱮᱭᱟ᱾ ᱱᱚᱜᱼᱚᱭ ᱟᱦᱨᱤ ᱦᱟᱨᱟᱜᱼᱟ ᱦᱮᱸ ᱛᱟᱯᱚᱨᱮ ᱵᱚᱨᱥᱟ ᱵᱚᱨᱥᱟ ᱦᱚᱸ ᱱᱚᱜᱼᱚᱭ ᱞᱟᱜᱟᱣ ᱟᱠᱟᱱᱟ ᱮᱠᱷᱚᱱᱳ ᱵᱟᱹᱫᱽ ᱠᱚ ᱟᱣᱮ ᱞᱚᱥᱚᱫᱚᱜᱼᱟ ᱮᱠᱷᱚᱱ ᱩᱹᱜ ᱫᱚ ᱟᱣᱨᱤ ᱫᱟᱜᱽᱟᱭ ᱚᱱᱛᱮ ᱛᱮᱦᱮᱧ ᱫᱟᱜᱽ ᱞᱮ ᱟᱭ ᱥᱮ ᱵᱟᱝ ᱚᱱᱛᱮ ᱛᱮᱦᱤᱧ
ᱟᱞᱮᱥᱮᱱ ᱛᱮᱦᱮᱧ ᱫᱚ ᱦᱚᱞᱟ ᱠᱷᱚᱱ ᱫᱟᱜᱽ ᱠᱮᱫᱟ ᱛᱤᱦᱮᱧ ᱢᱤᱫ ᱵᱮᱲᱟ ᱛᱚᱠᱷᱚ ᱦᱚᱞᱟ ᱥᱟᱨᱟ ᱵᱮᱲᱟᱭ ᱫᱟᱜᱽ ᱠᱟᱫᱟ᱾ ᱛᱤᱦᱤᱧ ᱢᱤᱫ ᱵᱮᱲᱟ ᱢᱟᱱᱮ ᱟᱫᱚ ᱚᱱᱠᱟ ᱡᱟᱹᱥᱛᱤ ᱫᱚ ᱵᱟᱭ ᱫᱟᱜᱽ ᱠᱟᱫᱟ ᱢᱟᱱᱮ ᱡᱟᱦᱟᱸ ᱠᱚ ᱞᱟᱹᱭᱟ ᱠᱟᱹᱴᱤᱡᱽ ᱠᱟᱹᱴᱤᱡᱽ
ᱦᱩᱸ ᱦᱩᱸ
ᱢᱚᱡᱽ ᱜᱮ ᱫᱟᱜᱽ ᱟᱠᱟᱫᱟ ᱟᱫᱚ ᱟᱯᱮᱥᱮᱫ ᱫᱚ ᱪᱮᱫᱠᱟᱭ ᱫᱟᱜᱽ ᱟᱠᱟᱫᱟ?
ᱱᱚᱱᱛᱮ ᱛᱮᱦᱤᱧ ᱫᱚ ᱠᱚᱢ ᱜᱮᱭ ᱫᱟᱜᱽ ᱠᱟᱫᱟᱭ ᱦᱚᱞᱟ ᱠᱟᱹᱴᱤᱡᱽ ᱡᱟᱹᱥᱛᱤ ᱫᱟᱜᱽ ᱞᱮᱫᱜᱟᱭ ᱛᱮᱦᱮᱧ ᱫᱚ ᱚᱱᱮ ᱢᱟᱱᱮ ᱡᱩᱡᱩᱞᱩ ᱟᱠᱟᱫ ᱨᱤᱢᱦᱤᱞ ᱨᱟᱠᱟᱵ ᱠᱟᱛᱮ ᱥᱤᱛᱩᱝ ᱵᱟᱹᱱᱩᱜ ᱦᱮᱸ ᱚᱱᱠᱟ ᱟᱨᱠᱤ ᱫᱟᱜᱽ ᱫᱚ ᱠᱷᱩᱵ ᱡᱳᱨᱮ ᱛᱮᱦᱮ ᱫᱚ ᱵᱟᱭ ᱫᱟᱜᱽ ᱠᱟᱫᱟ ᱫᱟᱜᱽ ᱞᱮᱫᱟᱭ ᱦᱚᱞᱟ
ᱟᱪᱪᱷᱟ ᱱᱚᱱᱛᱮ ᱦᱚᱸ ᱛᱮᱤᱦᱤᱧ ᱫᱚ ᱢᱤᱫ ᱵᱮᱲᱟᱮ ᱫᱟᱜᱽ ᱠᱮᱫᱟ ᱟᱨ ᱦᱚᱞᱟ ᱫᱚ ᱥᱟᱨᱟ ᱵᱮᱲ ᱜᱮ ᱟᱫᱚ ᱡᱟᱹᱥᱛᱤ ᱫᱚ ᱵᱟᱭ ᱫᱟᱜᱽ ᱠᱮᱫᱟ ᱠᱚᱢ ᱜᱮ ᱫᱟ
ᱦᱩᱸ
ᱟᱨ ᱫᱤᱭᱮ ᱯᱚᱨ ᱛᱟᱦᱞᱮ ᱟᱫᱚ ᱱᱚᱜᱼᱚᱭ ᱛᱚ ᱦᱟᱸᱜ ᱟᱨᱚ ᱯᱮᱜᱮᱞ ᱥᱮ ᱛᱤᱨᱤᱥᱟ ᱡᱩᱱ ᱥᱮᱴᱮᱨᱚᱜ ᱠᱟᱱᱟ ᱟᱫᱚ ᱪᱮᱫᱠᱟ ᱚᱱ ᱛᱮᱹ ᱫᱚ ᱢᱟᱱᱟᱣ ᱠᱚᱫᱚ ᱪᱮᱫᱠᱟ ᱦᱩᱭᱩᱜᱼᱟ?
ᱛᱤᱨᱤᱥᱮ ᱡᱩᱱ ᱦᱩᱞ ᱢᱟᱦᱟ ᱱᱚᱰᱮ ᱢᱟᱱᱟᱣ ᱦᱩᱭᱩᱜ ᱜᱮᱭᱟ ᱟᱞᱮᱭᱟᱜ ᱱᱚᱸᱰᱮ
ᱱᱛᱚ ᱥᱟᱱᱛᱟᱲ ᱥᱚᱢᱟᱡᱽᱱᱟᱝ ᱢᱤᱫᱴᱟᱝ ᱪᱤᱨᱜᱟᱹᱞ ᱢᱟᱦᱟ ᱫᱤᱱ ᱥᱮ ᱢᱤᱫᱴᱟᱝ ᱫᱩᱠᱷ ᱩᱱᱠᱤᱱᱟᱜ ᱫᱤᱱ ᱥᱮ ᱢᱤᱫᱴᱟᱝ ᱨᱟᱹᱥᱠᱟᱹ ᱨᱮᱱᱟᱜ ᱫᱤᱱ ᱡᱚᱛᱚ ᱨᱚᱠᱚᱢᱟᱜ ᱫᱤᱱ ᱢᱮᱱ ᱜᱟᱱᱚᱜᱼᱟ ᱦᱮᱸ ᱥᱮ ᱵᱟᱝ ᱮᱸᱜ ᱢᱤᱫᱴᱟᱝ ᱨᱟᱹᱥᱠᱟᱹ ᱨᱮᱱᱟᱜ ᱫᱤᱱ ᱡᱩᱫᱤᱢ ᱞᱮᱠᱷᱟᱭ ᱪᱮᱫᱟᱜ ᱨᱟᱹᱥᱠᱟᱹ ᱨᱮᱱᱟᱜ ᱫᱤᱱ ᱚᱱᱟ ᱫᱚ ᱠᱟᱨᱚᱱ ᱫᱚ ᱦᱩᱭᱩᱜ ᱠᱟᱱᱟ ᱟᱵᱚ ᱮᱱᱦᱤᱞᱳᱜ ᱠᱷᱚᱱ ᱨᱟᱹᱥᱠᱟᱹ ᱛᱮᱵᱚᱱ ᱱᱚᱣᱟ ᱢᱟᱱᱮ ᱫᱷᱟᱹᱨᱛᱤ ᱨᱮᱵᱚᱱ ᱛᱟᱦᱮᱸ ᱫᱟᱲᱮ ᱠᱟᱫᱟ ᱦᱮᱸ ᱥᱮ ᱦᱮᱸ ᱚᱱᱟ ᱚᱱᱟᱜᱮ ᱦᱮᱸ ᱦᱮᱸ ᱚᱱᱟ ᱯᱚᱨᱮ ᱠᱷᱚᱱ ᱢᱟᱱᱮ ᱚᱱᱟ ᱦᱩᱭ ᱠᱷᱟᱹᱛᱤᱨ ᱜᱮᱛᱚ ᱚᱱᱟ ᱯᱚᱨᱮ ᱠᱷᱚᱱ ᱚᱱᱟ ᱫᱚ ᱢᱤᱫᱴᱟᱝ ᱨᱟᱹᱥᱠᱟᱹ ᱨᱮᱱᱟᱜ ᱫᱤᱱ ᱦᱮᱸᱥᱮ ᱟᱨ ᱡᱩᱫᱤ ᱫᱩᱠᱷ ᱨᱮᱱᱟᱜ ᱟᱨ ᱡᱩᱫᱤ ᱫᱩᱠᱷ ᱨᱮᱱᱟᱜ ᱤᱭᱟᱹ ᱫᱤᱥᱟᱹᱭᱮᱢ ᱞᱟᱹᱭᱟ ᱛᱟᱦᱚᱞᱮ ᱠᱷᱟᱱ ᱫᱚ ᱟᱵᱚᱨᱮᱱ ᱡᱟᱦᱟᱸ ᱫᱚ ᱥᱤᱫᱷᱩ ᱢᱩᱨᱢᱩ ᱥᱮ ᱠᱟᱹᱱᱦᱩ ᱢᱩᱨᱢᱩ ᱟᱹᱠᱤᱱᱟᱜ ᱡᱤᱣᱤ ᱥᱮ ᱤᱭᱟᱹ ᱠᱤᱱ ᱟᱞᱟᱭ ᱞᱮᱫ ᱚᱱᱟᱜᱮ ᱢᱤᱫᱴᱟᱝ ᱫᱩᱠᱷ ᱨᱮᱱᱟᱜ ᱦᱮᱸ ᱚᱱᱟᱜᱮ ᱢᱤᱫᱴᱟᱝ ᱫᱩᱠᱷ ᱨᱮᱱᱟᱜ ᱤᱭᱟᱹ ᱦᱮᱸ ᱥᱮ ᱵᱟᱝ ᱦᱮᱸ ᱟᱫᱚ ᱫᱤᱭᱮᱯᱚᱨ ᱚᱱᱟᱠᱤᱱ ᱜᱮ ᱩᱱᱠᱩᱣᱟᱜ ᱤᱭᱟᱹᱛᱮ ᱪᱮᱫ ᱞᱮᱠᱟ ᱟᱯᱮᱥᱮᱱ ᱫᱚ ᱪᱮᱫ ᱞᱮᱠᱟ ᱦᱩᱭᱩᱜᱼᱟ ᱛᱤᱱᱟᱹᱜ ᱜᱟᱱ ᱪᱮᱫ ᱠᱚ ᱦᱩᱭᱩᱜᱼᱟ ᱟᱨᱠᱤ
ᱟᱞᱮ ᱱᱚᱰᱮ ᱫᱚ ᱢᱤᱫᱴᱮᱱ ᱦᱩᱞ ᱢᱟᱸᱦᱟ ᱞᱟᱹᱜᱤᱫ ᱢᱤᱫᱴᱟᱝ ᱡᱟᱦᱮᱨ ᱛᱷᱟᱱ ᱢᱮᱱᱟᱜ ᱟᱠᱟᱫᱟ᱾ ᱦᱳᱭᱥᱮ ᱚᱱᱟ ᱡᱟᱦᱮᱨ ᱛᱷᱟᱱ ᱨᱮ ᱩᱱ ᱦᱤᱞᱳᱜ ᱫᱚ ᱢᱟᱱᱮ ᱯᱩᱡᱟᱹᱭᱟᱭ ᱱᱟᱭᱠᱮ ᱯᱩᱡᱟᱹᱭᱟᱭ ᱩᱱᱫᱚ ᱢᱟᱱᱮ ᱠᱚᱫᱚ ᱢᱟᱭᱟᱝ‌ ᱫᱚ ᱵᱟᱝ ᱦᱚᱭᱚᱜ -ᱟ ᱚᱸᱰᱮ ᱥᱩᱫᱷᱩ ᱯᱷᱚᱞ ᱯᱟᱠᱚᱲ ᱫᱤᱭᱮ ᱜᱮ ᱚᱸᱰᱮ ᱫᱚ ᱩᱱ ᱦᱤᱞᱳᱜ ᱯᱩᱡᱟᱹ ᱦᱩᱭᱩᱜᱼᱟ᱾
ᱦᱮᱸ ᱚᱱᱠᱟ ᱜᱮ ᱥᱟᱱᱟᱢ ᱟᱨ ᱱᱚᱝᱠᱟ ᱡᱮ ᱦᱩᱞ ᱢᱟᱦᱟ ᱨᱮ ᱱᱚᱝᱠᱟ ᱮᱥᱴᱮᱡᱽ ᱯᱨᱳᱜᱨᱟᱢ ᱠᱚ ᱚᱱᱠᱟ ᱠᱚ ᱦᱩᱭᱩᱜᱼᱟ ᱥᱮ ᱪᱮᱫ
ᱵᱟ ᱵᱟᱝ ᱵᱟ ᱵᱟ ᱚᱱᱠᱟ ᱚᱱᱠᱟ ᱫᱚ ᱚᱱᱠᱟ ᱫᱚ ᱥᱴᱮᱡᱽ ᱯᱨᱳᱜᱨᱟᱢ ᱫᱚ ᱵᱟᱝ ᱵᱟᱝᱼᱼ ᱦᱩᱭ ᱨᱮᱱᱟᱜ ᱜᱮ ᱠᱟᱛᱷᱟ ᱩᱱ ᱦᱤᱞᱳᱜ ᱫᱚ᱾
ᱟᱨ ᱦᱚᱜᱼᱚᱭ ᱡᱮ ᱠᱤᱪᱷᱩ ᱠᱤᱪᱷᱩ ᱡᱟᱭᱜᱟᱼᱼ ᱦᱮᱸ ᱦᱚᱜᱼᱚᱭ ᱡᱮ ᱠᱤᱪᱷᱩ ᱠᱤᱪᱷᱩ ᱡᱟᱭᱜᱟ ᱨᱮ ᱧᱮᱞ ᱫᱟᱵᱚᱱ ᱥᱮ ᱟᱸᱡᱚᱢ ᱫᱟᱵᱚᱱ ᱡᱮ ᱼᱼ ᱥᱴᱮᱡ ᱥᱴᱮᱡ ᱯᱨᱳᱜᱨᱟᱢ ᱡᱟᱦᱟᱸ ᱫᱚ ᱚᱨᱜᱮᱥᱴᱟᱨ ᱠᱚ ᱢᱮᱛᱟᱜ ᱠᱟᱱᱼᱼ ᱟᱹᱰᱤ ᱟᱹᱰᱤ ᱟᱹᱰᱤ ᱛᱮᱫ ᱜᱮ ᱢᱟᱱᱮ ᱚᱱᱟ ᱟᱛᱳ ᱨᱮᱱ ᱥᱮ ᱚᱱᱟ ᱤᱭᱟᱹ ᱨᱮᱱ ᱟᱹᱰᱤᱼᱼ ᱚᱱᱟᱛᱮ ᱠᱚᱲᱟ ᱠᱩᱲᱤ ᱟᱹᱰᱤ ᱛᱮᱫ ᱜᱮᱠᱚ ᱪᱷᱩᱴᱟᱹᱜ ᱠᱟᱱᱟ ᱚᱱᱟᱼᱼ ᱤᱭᱟᱹ ᱠᱚᱨᱟᱣ ᱟᱫᱚ ᱚᱱᱟ ᱠᱚᱨᱟᱣ ᱠᱤ ᱟᱵᱚ ᱥᱮᱫᱤᱱ ᱵᱷᱟᱜᱮᱭᱟ ᱥᱮ ᱵᱟᱝ ᱵᱷᱟᱞᱮᱭᱟ? ᱟᱢᱟᱜ ᱪᱤᱱᱛᱟᱹ ᱵᱷᱟᱵᱽᱱᱟ ᱪᱮᱫ ᱞᱟᱹᱭᱮᱫ ᱠᱟᱱᱟ ᱞᱟᱹᱭ ᱢᱮᱥᱮᱼᱼ
ᱤᱧᱟᱹᱜ ᱪᱤᱱᱛᱟᱹ ᱵᱷᱟᱵᱽᱱᱟ ᱱᱤᱣᱟᱹ ᱠᱟᱱᱟ ᱼᱼ ᱡᱮ ᱡᱟᱦᱟᱸᱭ ᱟᱛᱳ ᱠᱚᱨᱮ ᱠᱚ ᱠᱚᱨᱟᱣᱟ ᱩᱱᱠᱩ ᱦᱚᱭᱛᱳ ᱩᱱᱟᱹᱜ ᱴᱟ ᱵᱟᱠᱚ ᱦᱩᱫᱤᱥ ᱫᱟᱲᱮᱭᱟᱜ ᱠᱟᱱᱟ ᱡᱮ ᱱᱚᱣᱟ ᱠᱚᱨᱟᱣ ᱫᱚ ᱼᱼ ᱴᱷᱤᱠ ᱠᱚ ᱠᱚᱨᱟᱣᱮᱜᱼᱟ ᱥᱮ ᱵᱷᱟᱜᱮ ᱠᱚᱨᱟᱣᱮᱜᱼᱟ ᱥᱮ ᱵᱟᱹᱲᱤᱡ ᱠᱚ ᱠᱚᱨᱟᱣᱮᱜᱼᱟ᱾ ᱠᱤᱱᱛᱩ ᱤᱧᱟᱜ ᱛᱚᱨᱚᱯᱷ ᱠᱷᱚᱱ ᱫᱚ ᱤᱧ ᱫᱚ ᱱᱚᱣᱟ ᱠᱟᱛᱷᱟᱧ ᱞᱟᱹᱭᱟᱼᱼ ᱡᱮ ᱮ ᱩᱱ ᱦᱤᱞᱳᱜ ᱫᱚ ᱥᱴᱮᱡᱽ ᱯᱨᱳᱜᱨᱟᱢ ᱫᱚ ᱵᱟᱝ ᱠᱚᱨᱟᱣ ᱜᱮ ᱞᱟᱹᱠᱛᱤ ᱠᱟᱱᱟ᱾
ᱦᱮᱸ ᱟᱵᱚ ᱦᱮᱸᱼᱼ ᱤᱧ ᱦᱚ ᱚᱱᱟᱜᱤᱧ ᱞᱟᱹᱭᱟ ᱟᱵᱚᱣᱟᱜ ᱟᱭᱢᱟ ᱨᱚᱠᱚᱢ ᱨᱟᱹᱥᱠᱟᱹ ᱟᱱ ᱢᱮᱱᱟᱜᱼᱟ ᱟᱭᱢᱟ ᱞᱮᱠᱟᱱ ᱨᱟᱹᱥᱼᱼ ᱠᱟᱹ ᱞᱮᱠᱟᱱ ᱡᱤᱱᱤᱥ ᱢᱮᱱᱟᱜᱼᱟ, ᱟᱭᱢᱟ ᱞᱮᱠᱟᱱ ᱮᱠᱟᱝᱠᱚ ᱱᱟᱴᱚᱠ ᱢᱮᱱᱟᱜᱼᱟ ᱦᱮᱸᱥᱮ ᱡᱩᱫᱤᱢ ᱧᱮᱞᱟᱼᱼ ᱟᱵᱚᱣᱟᱱ ᱟᱵᱚ ᱱᱮᱛᱟᱨ ᱮᱠᱟᱝᱠᱚ ᱱᱟᱴᱚᱠ ᱟᱹᱰᱤᱜᱟᱱ ᱢᱟᱥᱴᱟᱨ ᱥᱮ ᱴᱤᱪᱟᱨ ᱡᱟᱦᱟᱸᱭ ᱜᱚᱢᱠᱮ ᱫᱚᱼᱼ ᱠᱚ ᱢᱮᱱᱟᱜ ᱠᱚᱣᱟ ᱞᱟᱹᱴᱩ ᱞᱟᱹᱴᱩ ᱜᱚᱢᱠᱮ ᱢᱟᱪᱮᱫ ᱜᱚᱢᱠᱮ ᱡᱟᱦᱟᱭ ᱢᱮᱱᱟᱜ ᱠᱚᱼᱼ ᱩᱱᱠᱩ ᱠᱚ ᱚᱞ ᱮᱫᱟᱼᱼ ᱡᱮ ᱢᱟᱱᱮ ᱥᱤᱫᱷᱩ ᱠᱚᱭᱟᱜ ᱞᱟᱹᱲᱦᱟᱹᱭ ᱞᱟᱹᱭ ᱛᱮᱜᱮ ᱠᱤᱪᱷᱩ ᱠᱤᱪᱷᱩ ᱵᱳᱭ ᱠᱚ ᱚᱞ ᱮᱫᱟ ᱦᱮᱸᱥᱮ ᱼᱼ ᱚᱱᱟ ᱠᱚᱨᱟᱣ ᱵᱷᱟᱹᱞᱤᱭᱟ ᱦᱮᱸᱥᱮ ᱡᱟᱛᱮ ᱚᱱᱟ ᱫᱚ ᱚᱱᱟ ᱚᱱᱟ ᱠᱚᱨᱟᱣ ᱫᱚ ᱡᱟᱛᱮ ᱦᱚᱲᱟᱜ ᱢᱟᱱᱮᱼᱼ ᱥᱤᱠᱷᱱᱟᱹᱛ ᱡᱟᱦᱟᱸ ᱫᱚᱠᱚ ᱢᱮᱱᱟ ᱥᱮᱬᱟ ᱟᱨᱠᱤ ᱪᱮᱫ ᱞᱮᱠᱟ ᱠᱟᱛᱮᱫ ᱵᱤᱥᱚᱭ ᱜᱷᱚᱴᱟᱣ ᱞᱮᱱᱟ ᱦᱚᱜᱼᱚ ᱱᱚᱝᱠᱟᱱᱟᱜᱼᱼ ᱦᱚᱜᱼᱚ ᱱᱚᱝᱠᱟᱱᱟᱜ ᱠᱚᱨᱟᱣ ᱫᱚ ᱠᱤᱱᱛᱩ ᱟᱹᱰᱤ ᱢᱟᱱᱮ ᱥᱟᱶᱛᱟ ᱥᱚᱢᱟᱡᱽ ᱟᱹᱰᱤ ᱞᱟᱦᱟ ᱥᱮᱱᱮ ᱪᱟᱞᱟᱜᱼᱟ ᱦᱮᱸᱥᱮ ᱟᱨ ᱟᱵᱚ ᱡᱩᱫᱤ ᱚᱱᱠᱤ ᱚᱱᱠᱥᱴᱤᱥᱤ ᱱᱟᱥᱮᱱᱟᱜ ᱵᱚᱱ ᱵᱮᱸᱜᱮᱫᱟ ᱛᱟᱦᱚᱞᱮ ᱠᱷᱟᱡ ᱫᱚ
ᱦᱩᱸ
ᱧᱟᱢ ᱠᱚᱣᱟ ᱠᱚᱲᱟ ᱜᱤᱫᱽᱨᱟᱹ ᱠᱚᱲᱟ ᱦᱚᱸ ᱪᱮᱫ ᱠᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱵᱚᱱ ᱧᱟᱢ ᱠᱚᱣᱟ ᱠᱚᱲᱟ ᱜᱤᱫᱽᱨᱟᱹ ᱠᱷᱩᱵᱮᱭ ᱢᱟᱛᱟᱞ ᱵᱚᱱ ᱧᱟᱢ ᱠᱚᱣᱟ ᱦᱮᱸ ᱥᱮ ᱵᱟᱝ
ᱦᱳᱭ ᱦᱳᱭ ᱦᱳᱭ
ᱠᱩᱲᱤ ᱜᱤᱫᱽᱨᱟᱹ ᱦᱚᱸ ᱱᱮᱛᱟᱨ ᱠᱚ ᱢᱤᱫᱴᱟᱱ ᱤᱭᱟᱹ ᱵᱚᱱ ᱢᱮᱛᱟ ᱠᱚ ᱠᱟᱱᱟ ᱦᱮᱸ ᱥᱮ ᱫᱚᱱ ᱟᱸᱜᱟᱭᱮᱫᱟ ᱥᱮ ᱠᱷᱩᱵ ᱠᱚ ᱠᱷᱩᱵ ᱠᱚ ᱫᱚᱱ ᱟᱸᱜᱟᱭᱮᱫᱟ ᱠᱷᱩᱵ ᱠᱚ ᱯᱷᱩᱨᱛᱤᱭᱮᱫᱟ ᱠᱤᱱᱼᱼ ᱛᱚ ᱩᱱᱟᱹᱜ ᱜᱟᱱ ᱯᱷᱩᱨᱛᱤ ᱨᱮᱱᱟᱜ ᱫᱤᱱ ᱫᱚ ᱵᱟᱝ ᱠᱟᱱ ᱛᱟᱵᱚᱱᱟ ᱡᱟᱹᱱᱤᱡ ᱠᱷᱟᱱ ᱫᱚᱼᱼ ᱛᱤᱨᱤᱥᱟ ᱡᱩᱱ ᱨᱮᱫᱚ ᱦᱮᱸ ᱥᱮ ᱵᱟᱝ ᱚᱱᱟ ᱫᱚ ᱠᱟᱹᱴᱤᱡ ᱢᱟᱪᱷᱟᱼᱼ ᱮᱸ ᱟᱵᱚᱣᱟᱜ ᱰᱮᱼᱼ ᱱᱚᱝᱠᱟ ᱠᱚᱢ ᱤᱭᱟᱹ ᱛᱮᱜᱮ ᱡᱮᱢᱚᱱ ᱞᱟᱹᱭ ᱢᱮᱼᱼ
ᱠᱩ ᱞᱟᱹᱭ ᱦᱩᱞ ᱢᱟᱦᱟ ᱨᱮ ᱩᱱᱤ ᱥᱮᱴᱮᱨᱚᱜ ᱛᱟᱦᱮᱱ ᱟᱨ ᱵᱟᱭ ᱛᱟᱦᱮᱱ ᱢᱚᱴᱟᱢᱩᱴᱤᱼᱼ ᱮᱥᱴᱮᱡ ᱯᱨᱳᱜᱨᱟᱢ ᱡᱩᱫᱤ ᱥᱮ ᱦᱳᱭᱳᱜ ᱠᱟᱱᱟ ᱚᱸᱰᱮ ᱫᱚ ᱥᱮᱴᱮᱨᱚᱜ ᱜᱮᱭᱟᱭ᱾ ᱚᱱᱠᱟ ᱧᱮᱞᱚᱜ ᱠᱟᱱᱟ ᱟᱨᱠᱤ ᱱᱮᱛᱟᱨ ᱠᱩᱲᱤ ᱜᱤᱫᱽᱨᱟᱹ ᱠᱚᱲᱟ ᱜᱤᱫᱽᱨᱟᱹ ᱠᱚᱣᱟᱜ ᱠᱷᱮᱛᱨᱮ ᱤᱧ ᱞᱟᱹᱭ ᱠᱮᱫᱼᱟ ᱟᱨᱼᱼ
ᱟᱨ ᱟᱵᱚᱣᱟᱜ ᱥᱟᱱᱛᱟᱲ ᱥᱚᱢᱟᱡᱽ ᱨᱮ ᱦᱚᱸᱜᱼᱚᱭ ᱡᱮ ᱢᱤᱫᱴᱟᱝᱼᱼ ᱞᱟᱯᱴᱩ ᱤᱯᱷᱮᱠᱴ ᱯᱟᱲᱟᱜ ᱠᱟᱱᱟ ᱡᱟᱦᱟᱸ ᱫᱚ ᱡᱟᱦᱟᱸ ᱮᱥᱴᱮᱡᱽ ᱯᱨᱳᱜᱨᱟᱢ ᱥᱮ ᱡᱟᱦᱟᱱᱟᱜ ᱯᱨᱳᱜᱨᱟᱢ ᱟᱵᱚᱣᱟᱜᱼᱼ ᱵᱚᱱ ᱫᱚᱦᱚᱭᱮᱫᱟ ᱦᱮᱸ ᱥᱮᱼᱼ ᱱᱚᱣᱟ ᱨᱮ ᱡᱟᱭᱜᱟ ᱨᱮ ᱧᱮᱞ ᱦᱳᱭᱳᱜ ᱠᱟᱱᱟ ᱡᱮ ᱢᱤᱫᱴᱟᱝ ᱦᱟᱺᱰᱤ ᱟᱨ ᱯᱟᱹᱨᱣᱟᱹ ᱟᱹᱰᱤ ᱞᱟᱹᱴᱩ ᱢᱤᱫᱴᱟᱝ ᱤᱯᱷᱮᱠᱴ ᱮ ᱮᱢ ᱮᱫᱟ ᱦᱮᱸᱥᱮ ᱡᱩᱫᱤ ᱱᱟᱥᱮᱱᱟᱜ ᱪᱤᱫᱼᱼ ᱪᱤᱱᱛᱟᱹ ᱠᱟᱛᱮᱢ ᱧᱮᱞᱟ ᱡᱩᱫᱤ ᱮᱥᱴᱮᱡᱽ ᱯᱨᱳ ᱠᱤᱝᱵᱟ ᱡᱟᱦᱟᱸ ᱞᱮᱠᱟᱱᱟᱜ ᱢᱤᱫᱴᱟᱝ ᱯᱨᱳᱜᱨᱟᱢ ᱡᱟᱦᱟᱱᱟᱜ ᱯᱟᱛᱟ ᱪᱷᱟᱛᱟ ᱦᱩᱭᱩᱜ ᱠᱟᱱᱼᱼ ᱟᱹᱰᱤ ᱛᱮᱫ ᱜᱮ ᱥᱟᱱᱛᱟᱲ ᱥᱚᱢᱟᱡᱽ ᱫᱚ ᱟᱹᱰᱤ ᱞᱟᱛᱟᱨ ᱨᱮᱵᱚᱱ ᱟᱬᱜᱳ ᱠᱟᱱᱟ ᱰᱮᱵᱷᱞᱚᱯ ᱜᱮᱵᱟᱝ ᱰᱮᱵᱷᱼᱼ ᱞᱚᱵᱚᱜ ᱠᱟᱱᱟ ᱠᱟᱨᱚᱱ ᱢᱤᱫᱴᱮᱱ ᱡᱩᱫᱤ ᱵᱚᱱ ᱧᱮᱞᱟ ᱟᱵᱚ ᱢᱤᱫᱴᱟᱝ ᱡᱟᱦᱱᱟᱜ ᱯᱟᱛᱟ ᱪᱷᱟᱛᱟ ᱵᱚᱱᱼᱼ ᱠᱚᱨᱟᱣ ᱫᱟᱼᱼ
ᱦᱳᱭ
ᱟᱵᱚ ᱥᱟᱱᱛᱟᱲ ᱦᱚᱯᱚᱱ ᱫᱚ ᱪᱮᱫ ᱵᱚᱱ ᱫᱚᱠᱟᱱ ᱫᱟ ᱦᱟᱺᱰᱤ ᱟᱨ ᱯᱟᱹᱣᱨᱟᱹ ᱵᱚᱱ ᱫᱚᱠᱟᱱᱫᱟ ᱚᱱᱟ ᱦᱚᱸ ᱚᱠᱚᱭ ᱵᱚᱱ ᱫᱚᱠᱟᱱ ᱦᱚᱪᱚᱭᱮ ᱠᱟᱱᱟ ᱟᱵᱚᱨᱮᱱ ᱟᱭᱳ ᱥᱮ ᱵᱟᱵᱟ ᱥᱮ ᱟᱵᱚᱨᱮᱱ ᱱᱤᱡᱮᱨᱮᱱ ᱵᱟᱹᱦᱩ ᱦᱚᱵᱚᱱ ᱫᱚᱠᱟᱱ ᱚᱪᱚᱭᱮᱫ ᱠᱚᱣᱟ ᱦᱮᱸᱥᱮ ᱫᱚᱠᱟᱱ ᱚᱪᱚᱭᱮᱜ ᱠᱚᱣᱟ ᱵᱚ ᱚᱱᱟ ᱦᱚᱸ ᱪᱮᱫ ᱵᱚᱱ ᱫᱚᱠᱟᱱ ᱪᱚᱭᱮᱫ ᱠᱚᱣᱟ ᱯᱟᱹᱣᱨᱟᱹ ᱵᱚᱱ ᱫᱚᱠᱟᱱ ᱚᱪᱚᱭᱮᱫ ᱠᱚᱣᱟ ᱟᱨ ᱩᱱᱠᱩ ᱪᱷᱟᱛᱤᱠ ᱡᱟᱹᱛᱤ ᱵᱚᱱ ᱧᱮᱞᱮᱫ ᱠᱚᱣᱟ ᱟᱵᱚ ᱜᱮᱵᱚᱱ ᱯᱨᱳᱜᱨᱟᱢ ᱫᱟ ᱩᱱᱠᱩ ᱫᱚ ᱛᱤᱱᱟᱹᱜ ᱵᱷᱟᱞᱮ ᱵᱷᱟᱞᱮ ᱡᱤᱱᱤᱥ ᱠᱚ ᱫᱚᱠᱟᱱ ᱦᱮᱸᱥᱮ ᱩᱱᱠᱩᱢ ᱧᱮᱞᱟ ᱚᱠᱚᱭ ᱫᱚ ᱦᱟᱱᱟᱭ ᱫᱚᱠᱟᱱ ᱫᱚᱠᱟᱱ ᱫᱟ ᱱᱚᱣᱟᱭ ᱫᱚᱠᱟᱱ ᱫᱟ ᱩᱱᱠᱩ ᱫᱚ ᱵᱷᱟᱞᱤ ᱥᱚᱛ ᱩᱯᱟᱨᱡᱚᱱ ᱠᱚ ᱪᱟᱞᱟᱜ ᱠᱟᱱᱟ ᱟᱨ ᱠᱤᱱᱛᱩ ᱟᱵᱚ ᱫᱚ ᱟᱵᱚᱣᱟᱜ ᱥᱟᱶᱛᱟ ᱥᱚᱢᱟᱡᱽ ᱟᱵᱚ ᱛᱮᱜᱮ ᱞᱟᱛᱟᱨ ᱥᱮᱱ ᱵᱚᱱ ᱟᱸᱬᱜᱚᱭᱫᱟ ᱟᱢᱟᱜ ᱪᱤᱱᱛᱟᱹ ᱵᱷᱟᱵᱱᱟ ᱱᱤᱭᱟᱹ ᱪᱮᱜ ᱮᱢ ᱢᱮᱱᱫᱟ ᱟᱢ
ᱤᱧ ᱦᱚ ᱚᱱᱟ ᱜᱮᱧ ᱞᱟᱹᱭᱮᱜᱼᱟ ᱟᱵᱚᱣᱟᱜ ᱥᱟᱶᱛᱟ ᱥᱚᱢᱟᱡᱽ ᱱᱤᱡᱮ ᱛᱮᱜᱵᱚᱱ ᱱᱟᱥᱟ ᱦᱚᱪᱚᱭᱮᱜᱼᱟ᱾
ᱦᱮᱸ ᱟᱨ ᱡᱮ ᱟᱵᱚ ᱡᱩᱫᱤ ᱟᱵᱚ ᱡᱩᱫᱤ ᱢᱤᱫᱴᱟᱝ ᱵᱚᱱ ᱪᱤᱱᱛᱟᱹᱭᱟ ᱟᱵᱚᱣᱟᱜ ᱥᱚᱢᱟᱡᱽ ᱥᱮ ᱟᱵᱚᱣᱟᱜ ᱤᱭᱟᱹ ᱟᱵᱚ ᱱᱟᱯᱟᱭ ᱵᱚᱱ ᱫᱚᱦᱚᱭᱟ ᱵᱟᱝ ᱟᱵᱚ ᱦᱚᱸ ᱫᱤᱠᱩ ᱪᱷᱟᱛᱤᱠ ᱞᱮᱠᱟ ᱟᱵᱚ ᱦᱚᱸᱵᱚᱱ ᱱᱟᱯᱟᱭ ᱫᱟᱲᱮᱜᱼᱟ ᱦᱮᱸ ᱥᱮ ᱵᱟᱝ
ᱦᱚᱭ ᱦᱚᱭ ᱦᱚᱭ ᱟᱵᱚ ᱫᱚ ᱩᱱᱠᱩ ᱠᱷᱚᱱᱟᱜ ᱟᱵᱚ ᱪᱮᱛᱟᱱ ᱵᱚᱱ ᱫᱟᱲᱮᱭᱟᱜᱼᱟ ᱠᱤᱱᱛᱩ ᱟᱵᱚ ᱫᱚ ᱱᱚᱜᱼᱚᱭ ᱱᱤᱝᱠᱟᱹ ᱦᱟᱱᱟ ᱟᱵᱚᱣᱟᱜ ᱢᱟᱱᱮ ᱟᱵᱚᱣᱟᱜ ᱚᱱᱮ ᱥᱚᱢᱟᱡᱽ ᱨᱮᱱᱟᱜ ᱡᱟᱦᱟᱸ ᱦᱟᱺᱰᱤ ᱛᱟᱵᱚᱱ ᱚᱱᱟ ᱦᱟᱺᱰᱤ ᱯᱟᱹᱣᱨᱟᱹ ᱠᱚ ᱚᱱᱟ ᱠᱚ ᱟᱹᱠᱷᱨᱤᱧᱮᱫ ᱛᱟᱵᱚᱱᱟ ᱦᱮᱸ ᱟᱭᱳ ᱦᱚᱲ ᱥᱮ ᱫᱟᱹᱭ ᱛᱟᱠᱚ ᱦᱤᱞᱤ ᱛᱟᱠᱚ ᱚᱱᱟ ᱠᱚᱫᱚ ᱵᱟᱝ ᱠᱚᱨᱟᱣ ᱜᱮ ᱫᱚᱨᱠᱟᱨᱟ᱾
ᱵᱟᱝ ᱞᱟᱹᱭᱟ ᱟᱨ ᱟᱵᱚ ᱜᱮᱵᱚᱱ ᱧᱮᱞᱟ ᱟᱵᱚ ᱟᱵᱚᱜᱮᱵᱚᱱ ᱡᱚᱛᱚ ᱦᱚᱲ ᱵᱚᱱ ᱧᱮᱞᱟ ᱡᱮ ᱦᱟᱺᱰᱤ ᱯᱟᱹᱣᱨᱟᱹ ᱫᱚ ᱵᱟᱹᱲᱤᱡ ᱡᱤᱱᱤᱥ ᱠᱟᱱᱟ ᱦᱮᱸᱥᱮ ᱠᱤᱱᱛᱩ ᱡᱟᱦᱟᱸᱭ ᱜᱳᱜᱳ ᱦᱚᱲᱮ ᱟᱹᱷᱨᱤᱧᱟ ᱠᱤᱱᱛᱩ ᱛᱚᱠᱷᱚᱱ ᱫᱚ ᱟᱵᱚ ᱵᱚᱱ ᱢᱮᱱᱟ ᱩᱱᱤ ᱜᱳᱜᱳ ᱦᱚᱲ ᱫᱚ ᱟᱹᱰᱤ ᱱᱟᱯᱟᱭ ᱜᱮᱭᱟ ᱠᱟᱨᱚᱱ ᱠᱚᱲᱟ ᱜᱤᱫᱽᱨᱟᱹ ᱦᱚᱸ ᱮᱠᱴᱩᱠᱩ ᱵᱚᱱ ᱤᱭᱟᱹ ᱜᱮᱭᱟ ᱦᱮᱸᱥᱮ ᱢᱮᱱᱟᱵᱟᱱ ᱟᱹᱰᱤ ᱱᱟᱯᱟᱭ ᱜᱮᱭᱟ ᱥᱮ ᱛᱚᱠᱷᱚᱱ ᱫᱚ ᱩᱱᱤ ᱥᱟᱛᱮᱢ ᱨᱚᱲᱟ ᱟᱹᱰᱤ ᱯᱷᱩᱨᱛᱤᱢ ᱵᱩᱡᱟ ᱢᱮᱱᱠᱷᱟᱱ ᱯᱚᱨᱮ ᱡᱚᱠᱷᱚᱱ ᱩᱱᱤ ᱩᱱᱤ ᱠᱩᱲᱤ ᱜᱤᱫᱽᱨᱟᱹ ᱥᱮ ᱩᱱᱤ ᱛᱚᱠᱷᱚᱱ ᱫᱚ ᱢᱟᱱᱮ ᱩᱱᱤ ᱫᱚ ᱟᱹᱰᱤ ᱪᱚᱨᱤᱛᱨᱚᱦᱤᱱ ᱜᱮᱭᱟᱭ ᱦᱮᱸ ᱥᱮ ᱵᱟᱝ ᱢᱮᱱᱠᱷᱟᱱ ᱟᱵᱚᱣᱟᱜ ᱦᱮᱸ ᱟᱵᱚᱣᱟᱜ ᱥᱟᱶᱛᱟ ᱛᱟ ᱥᱚᱢᱟᱡᱽ ᱟᱵᱚ ᱛᱮᱜᱮ ᱵᱚᱱ ᱵᱟᱹᱲᱤᱡ ᱮᱫᱟ ᱠᱤᱪᱷᱩ ᱠᱤᱪᱷᱩ ᱦᱚᱲᱮᱢ ᱧᱮᱞᱟ ᱞᱟᱹᱭ ᱫᱟᱠᱚ ᱡᱮ ᱟᱵᱚᱣᱟᱜ ᱥᱟᱱᱛᱟᱲ ᱥᱚᱢᱟᱡᱽ ᱨᱮᱱᱟᱜ ᱦᱟᱺᱰᱤ ᱯᱟᱹᱣᱨᱟᱹ ᱫᱚ ᱢᱤᱫᱴᱟᱝ ᱫᱷᱚᱨᱚᱢ ᱠᱟᱱᱟ ᱦᱮᱸᱥᱮ ᱤᱧ ᱞᱟᱹᱭ ᱟᱹᱧ ᱡᱮ ᱫᱷᱚᱨᱚᱢ ᱠᱟᱱ ᱛᱟᱵᱚᱱᱟ ᱢᱮᱱᱠᱷᱟᱱ ᱦᱟᱺᱰᱤ ᱯᱟᱹᱣᱨᱟᱹ ᱫᱚ ᱟᱵᱚᱨᱮᱱ ᱵᱚᱸᱜᱟ ᱵᱩᱨᱩ ᱞᱟᱹᱜᱤᱫ᱾ ᱟᱵᱚ ᱞᱟᱹᱜᱤᱫ ᱫᱚ ᱵᱟᱝ ᱦᱳᱭ ᱥᱮ ᱵᱟᱝ ᱦᱮᱸ ᱡᱮ ᱟᱵᱚ ᱡᱮ ᱦᱟᱺᱰᱤ ᱯᱟᱹᱣᱨᱟᱹ ᱵᱟᱵᱚᱱ ᱫᱚᱦᱚᱭᱟ ᱚᱱᱠᱟ ᱫᱚ ᱵᱟᱝ ᱵᱚᱸᱜᱟᱼᱵᱩᱨᱩ ᱦᱚᱸᱵᱚᱱ ᱫᱤᱥᱟᱹ ᱠᱚᱣᱟ ᱥᱮ ᱩᱭᱦᱟᱹᱨ ᱠᱚᱣᱟ ᱯᱟᱹᱣᱨᱟᱹ ᱛᱮᱜᱮ ᱵᱚᱱ ᱵᱚᱸᱜᱟ ᱠᱟᱫᱟ ᱱᱮᱛᱟᱨ ᱦᱚᱸᱵᱚᱱ ᱵᱚᱸᱜᱟᱭᱟ ᱦᱮᱸ ᱥᱮ ᱵᱟᱝ ᱟᱢ ᱪᱮ ᱮᱢ ᱞᱟᱹᱭ-ᱟ ᱱᱤᱭᱟᱹ ᱠᱚ ᱞᱟᱹᱭ ᱛᱮ
ᱦᱮᱸ ᱤᱧ ᱦᱚᱸᱚᱱᱟᱛᱚ ᱫᱚ ᱤᱧ ᱦᱚᱸ ᱚᱱᱟᱜᱤᱧ ᱞᱟᱹᱭᱮᱜᱼᱟ ᱡᱮ ᱵᱚᱸᱜᱟ ᱵᱩᱨᱩ ᱦᱟᱺᱰᱤ ᱯᱟᱹᱣᱨᱟᱹ ᱨᱮᱱ ᱫᱚ ᱚᱱᱟ ᱫᱚ ᱫᱚᱦᱚ ᱛᱮᱫᱚ ᱢᱟᱱᱟᱣ ᱵᱟᱹᱱᱩᱜᱼᱟ ᱫᱚᱦᱚ ᱫᱚ ᱫᱚᱦᱚ ᱜᱮ ᱠᱤᱱᱛᱩ ᱟᱵᱚ ᱟᱵᱚᱣᱟᱜ ᱵᱚᱸᱜᱟ ᱞᱟᱹᱜᱤᱫ ᱟᱵᱚ ᱵᱚᱱ ᱵᱮᱵᱚᱦᱟᱨ-ᱟ ᱚᱸᱰᱮ ᱫᱚ ᱡᱮ ᱟᱵᱚ ᱡᱮ